ᱡᱚᱦᱟᱨ ᱜᱮ ᱜᱚᱝᱠᱮ ᱪᱮᱜ ᱞᱮᱠᱟ ᱱᱟᱯᱟᱭ ᱵᱟᱲᱟ ᱜᱮ ᱟ ᱢᱮᱱᱟᱜ ᱯᱮᱭᱟ ᱚᱱᱛᱮ ᱫᱚ?
ᱦᱮᱸ ᱱᱟᱯᱟᱭ ᱵᱟᱲᱟ ᱜᱮ ᱦᱮᱱᱟᱜ ᱠᱟᱜ ᱞᱮᱭᱟ, ᱟᱯᱮᱜ ᱜᱮ ᱪᱮᱫ ᱞᱮᱠᱟ ᱦᱮᱱᱟᱜ ᱠᱟᱜ ᱯᱮᱭᱟ?
ᱦᱳᱭ ᱟᱞᱮ ᱦᱚᱸ ᱱᱚᱝᱠᱟ ᱱᱟᱯᱟᱭ ᱫᱚ ᱱᱟᱯᱟᱭ ᱵᱟᱲᱟ ᱜᱮ ᱢᱮᱱᱟᱜ ᱞᱮᱭᱟ ᱱᱤᱛ ᱦᱟᱹᱵᱤᱜ ᱛᱮᱫᱚ ᱱᱟᱦᱟᱸᱜ᱾ ᱟᱨ ᱛᱚᱵᱮ ᱜᱚᱝ ᱠᱮ ᱟᱹᱵᱤᱱ ᱥᱮᱫ ᱫᱚ ᱚᱱᱛᱮ ᱫᱚ ᱱᱟᱦᱟᱸᱜ ᱪᱮᱜ ᱞᱮᱠᱟ ᱫᱟᱜᱽ ᱡᱟᱹᱯᱤ ᱠᱚ ᱫᱟᱜᱽ ᱡᱟᱹᱲᱤ ᱠᱚ ᱟᱸ ᱦᱩᱭᱩᱜ ᱠᱟᱱᱟ ᱥᱮ ᱵᱟᱝ?
ᱦᱮᱱᱟᱜ ᱠᱟᱫᱟ ᱢᱚᱴᱟᱢᱩᱴᱤ ᱮᱸ ᱫᱚᱢᱮ ᱰᱷᱮᱨ ᱦᱚᱸ ᱵᱟᱹᱧ ᱞᱟᱹᱭᱟ ᱫᱚᱢᱮ ᱠᱚᱢ ᱦᱚᱸ ᱵᱟᱹᱧ ᱞᱟᱹᱭᱟ᱾ ᱡᱟᱦᱟᱸ ᱫᱚ ᱪᱟᱥ ᱠᱟᱹᱢᱤ ᱫᱚ ᱟᱬᱜᱚ ᱫᱚ ᱫᱟᱲᱮ ᱠᱟᱣᱫᱟᱞᱮ ᱦᱮᱸ᱾ ᱥᱮ ᱵᱟᱝ ᱵᱟᱹᱫᱽ ᱨᱮ ᱵᱟᱝ ᱨᱮᱦᱚᱸ ᱵᱟᱹᱭᱦᱟᱹᱲ ᱨᱮᱫᱚᱞᱮ ᱫᱟᱲᱮᱭᱟᱜ ᱜᱮᱭᱟ ᱦᱳᱭᱥᱮ᱾
ᱟᱪᱪᱷᱟ ᱟᱪᱪᱷᱟ ᱟᱹᱰᱤ ᱛᱟᱵᱟᱜ ᱟᱹᱰᱤ ᱱᱟᱯᱟᱭ ᱛᱚᱵᱮ ᱜᱚᱝᱠᱮ ᱟᱞᱮᱥᱮᱜ ᱢᱟ ᱱᱟᱦᱟᱸᱜ ᱜᱚᱝᱠᱮ ᱫᱟᱜᱽ ᱡᱟᱹᱲᱤ ᱢᱟ ᱱᱟᱦᱟᱸᱜ ᱮᱠᱟᱞ ᱜᱮ ᱧᱩᱛᱩᱢᱟᱜ ᱧᱩᱛᱩᱢ ᱠᱟᱹᱛ ᱧᱩᱛᱩᱢ ᱛᱮᱦᱚᱸ ᱵᱟᱝᱟ ᱢᱟᱱᱮ ᱥᱤᱥᱤᱨᱡᱟᱹᱲᱤ ᱞᱮᱠᱟ ᱡᱟᱹᱲᱤ ᱠᱟᱱᱟ ᱡᱟᱦᱟᱸ ᱛᱤᱱ ᱠᱚᱨᱮ ᱟᱨᱮ ᱟᱹᱥᱩᱲᱮᱜ ᱠᱟᱱᱟ ᱢᱟᱱᱮ ᱟᱹᱣᱨᱤ ᱨᱚ ᱦᱚᱭ ᱜᱮ ᱵᱟᱞᱮ ᱮᱛᱚᱦᱚᱵ ᱠᱟᱱᱟ ᱟᱞᱮ ᱥᱮᱜ ᱫᱚ ᱱᱟᱦᱟᱸᱜ ᱱᱤᱭᱟᱹ ᱫᱟᱜᱽ ᱚᱝᱠᱟ ᱵᱩᱡᱷᱟᱹᱜ ᱠᱟᱱᱟ ᱱᱮᱥ ᱫᱚ ᱫᱟᱜᱟᱭ ᱥᱮ ᱵᱟᱝ ᱟᱯᱷᱚᱨ ᱠᱚᱦᱚᱸ ᱜᱚᱡᱚᱜ ᱮᱦᱚᱵ ᱱᱟ ᱯᱟᱹᱰᱩᱜ ᱠᱟᱱᱟ ᱟᱨᱟᱜᱚᱜ ᱠᱟᱱᱟ ᱟᱫᱚ ᱚᱱᱮ ᱚᱱᱠᱟ ᱵᱟᱭ ᱫᱟᱜᱽ ᱮᱜ ᱠᱟᱱᱟ ᱱᱚᱛᱮ ᱫᱚ᱾
ᱴᱷᱤᱠ ᱦᱮᱸ ᱠᱟᱛᱷᱟ ᱫᱚ ᱚ ᱠᱟᱱ ᱜᱮᱭᱟ᱾ ᱪᱮᱫᱟᱜ ᱵᱟᱝᱢᱟ ᱱᱮᱥ ᱫᱚ ᱵᱟᱝ ᱢᱟ ᱠᱚ ᱞᱟᱹᱭ ᱠᱟᱫᱟ ᱟᱫᱚ ᱛᱤᱱᱟᱹᱜ ᱥᱟᱹᱨᱤ ᱛᱤᱱᱟᱹᱜ ᱱᱟᱥᱮ ᱵᱟᱹᱧ ᱵᱟᱰᱟᱭᱟ ᱯᱟᱹᱧᱪᱤ ᱠᱚᱨᱮᱜ ᱠᱚ ᱧᱮᱞ ᱠᱟᱫ ᱛᱟᱵᱚᱱᱟ ᱡᱮᱢᱚᱱ ᱢᱟᱱᱮ ᱛᱚ ᱟᱠᱟᱞ᱾ ᱦᱮᱱᱟᱜᱼᱟ ᱟᱫᱚ ᱛᱤᱱᱟᱹᱜ ᱟᱠᱟᱞᱟ ᱛᱤᱱᱟᱹᱜ ᱵᱟᱝ ᱚᱱᱟᱫᱚ ᱤᱧᱦᱚᱸ ᱵᱟᱹᱧ ᱞᱟᱹᱭ ᱫᱟᱲᱮᱭᱟᱜ ᱠᱟᱱᱟ᱾ ᱦᱮᱸ ᱢᱮᱱᱠᱷᱟᱱ ᱢᱤᱜᱴᱟᱝ ᱠᱟᱛᱷᱟᱭ ᱠᱟᱛᱷᱟ ᱫᱚ ᱦᱩᱭᱩᱜ ᱠᱟᱱᱟ ᱟᱞᱮᱫᱚ ᱦᱮᱸᱜ-ᱮ ᱛᱚ ᱤᱧ ᱡᱟᱦᱟᱸᱟᱧ ᱦᱮᱜ ᱠᱟᱱᱟ ᱚᱱᱟ ᱫᱚ ᱵᱟᱹᱭᱦᱟᱹᱲ ᱫᱷᱟᱨᱮ ᱜᱮ ᱚᱱᱮ ᱧᱮᱞ ᱵᱟᱲᱟᱜ ᱠᱟᱱᱟ ᱠᱷᱮᱛ ᱠᱚ᱾ ᱟᱫᱚ ᱵᱷᱩᱞᱩᱠ ᱠᱚ ᱛᱟᱦᱮᱸ ᱞᱮᱠᱷᱟᱱ ᱜᱮᱛᱚ ᱫᱟᱜᱽ ᱠᱚᱦᱚᱸ ᱟᱸᱡᱮᱜ ᱪᱟᱵᱟᱜᱼᱟ᱾ ᱦᱮᱸ ᱥᱮ ᱟᱫᱚ ᱡᱟᱦᱟᱸᱞᱮᱠᱟ ᱵᱟᱹᱭᱦᱟᱹᱲ ᱨᱮᱱᱟᱜ ᱡᱟᱦᱟᱸ ᱥᱚᱰᱚᱜ ᱦᱮᱱᱟᱜ ᱟᱠᱟᱫᱟ ᱚᱱᱟ ᱥᱚᱰᱚᱜ ᱛᱮᱫᱚ ᱫᱟᱜᱽ ᱠᱚ ᱛᱟᱦᱮᱸ ᱦᱮᱱᱟᱜ ᱠᱟᱜ ᱜᱮᱭᱟ ᱩᱥᱩᱞ ᱪᱷᱮᱯᱚ ᱠᱷᱮᱛ ᱫᱚ ᱦᱮᱱᱟᱜ ᱟᱠᱟᱫᱟ ᱟᱫᱚ ᱚᱱᱟ ᱩᱥᱩᱞ ᱪᱷᱚᱯᱚ ᱠᱷᱮᱛ ᱨᱮᱫᱚ ᱫᱟᱜᱽ ᱚᱠᱟ ᱠᱚᱨᱮ ᱫᱚ ᱛᱟᱦᱮᱸᱱ ᱠᱟᱱᱟ ᱚᱠᱟ ᱠᱚᱨᱮ ᱫᱚ ᱟᱸᱡᱮᱫᱚᱜ ᱠᱟᱱᱟ ᱟᱫᱚ ᱚᱱᱟ ᱵᱷᱩᱞᱩᱠ ᱠᱚ ᱮᱥᱮᱫ ᱜᱤᱧ ᱦᱮᱜ ᱧᱟᱢ ᱠᱮᱫᱟ ᱟᱫᱚ ᱚᱱᱟ ᱱᱟᱠᱷᱟ ᱨᱮᱜᱮᱞᱮ
ᱦᱳᱭ ᱟᱫᱚ ᱛᱟᱦᱚᱞᱮ ᱜᱚᱝᱠᱮ ᱟᱯᱮ ᱨᱚᱦᱚᱭ ᱠᱟᱹᱢᱤ ᱯᱮ ᱮᱛᱚᱦᱚᱵ ᱱᱟ? ᱟᱯᱮ ᱥᱮᱜ ᱫᱚ ᱛᱟᱦᱚᱞᱮ ᱟᱹᱰᱤ ᱨᱟᱹᱥᱠᱟᱹ ᱨᱮᱭᱟᱜ ᱠᱷᱚᱵᱚᱨ ᱱᱚᱣᱟ ᱢᱟ᱾ ᱟᱹᱰᱤ ᱠᱩᱥᱤ ᱨᱟᱹᱥᱠᱟᱹ ᱨᱮᱭᱟᱜ ᱠᱟᱛᱷᱟ ᱟᱫᱚ ᱟᱯᱮ ᱡᱚᱠᱷᱚᱱ ᱨᱚᱦᱚᱭ ᱯᱮ ᱮᱛᱚᱦᱚᱵ ᱛᱟᱦᱮᱸᱱᱟ ᱛᱮ ᱛᱚ ᱚᱱᱟ ᱥᱚᱢᱚᱭ ᱱᱟᱦᱟᱸᱜ ᱡᱮᱢᱚᱱ ᱛᱚᱠᱷᱚᱱ ᱟᱞᱮ ᱥᱮᱜ ᱫᱚ ᱱᱟᱦᱟᱸᱜ ᱞᱮ ᱡᱚᱠᱷᱚᱱ ᱞᱮ ᱨᱚᱦᱚᱭ ᱛᱟᱦᱮᱸᱱᱟ ᱛᱚᱠᱷᱚᱱ ᱫᱚ ᱩᱱ ᱦᱤᱞᱟᱹᱜ ᱫᱚ ᱡᱮ ᱦᱤᱞᱟᱹᱜ ᱞᱮ ᱮᱦᱚᱵ ᱛᱟᱦᱮᱸᱱᱟ ᱩᱱ ᱦᱤᱞᱟᱹᱜ ᱫᱚᱠᱚ ᱢᱮᱛᱟᱜᱼᱟ ᱯᱟᱪᱟᱴᱤ᱾ ᱟᱫᱚ ᱚᱱᱟ ᱯᱟᱸᱪᱟᱴᱤ ᱦᱤᱞᱟᱹᱜ ᱫᱚ ᱱᱟᱦᱟᱸᱜ, ᱯᱮ ᱯᱟᱸᱪᱷᱟᱴᱤ ᱛᱟᱦᱮᱱ ᱜᱮᱭᱟ ᱟᱨ ᱯᱮᱲᱟ ᱠᱚᱯᱮ ᱦᱚᱦᱚᱣᱟ ᱠᱚ ᱛᱟᱦᱮᱱᱟ ᱥᱮ ᱵᱟᱝ?
ᱵᱟᱝ ᱜᱚᱝᱠᱮ ᱟᱫᱚ ᱟᱞᱮ ᱫᱚ ᱟᱞᱮ ᱫᱷᱟᱨᱮ ᱫᱚ ᱱᱚᱝᱠᱟ ᱫᱚ ᱵᱟᱲᱟᱭ ᱵᱟᱹᱱᱩᱜᱼᱟ ᱾ ᱦᱮᱸ ᱥᱮ ᱵᱟᱝ ᱟᱞᱮ ᱢᱟ ᱢᱤᱜ ᱠᱟᱛᱷᱟ ᱛᱮ ᱚᱝᱠᱟ ᱢᱚᱪᱟ ᱛᱮᱫᱚ ᱯᱮᱲᱟ ᱯᱟᱹᱲᱦᱟᱹ ᱦᱚᱸ ᱵᱟᱝ ᱾ ᱟᱨ ᱟᱞᱮ ᱛᱮᱦᱚᱸ ᱵᱟᱝ ᱮᱛᱚᱦᱚᱵ ᱦᱩᱭᱩᱜᱼᱟ ᱮᱛᱚᱦᱚᱵ ᱦᱩᱭᱩᱜᱼᱟ ᱤᱱᱟᱹ ᱜᱮ ᱾ ᱟᱞᱮ ᱥᱮ ᱞᱮᱜ ᱟᱨᱚ ᱡᱟᱦᱟᱸ ᱵᱟᱠᱷᱟᱱ ᱵᱤᱱ ᱧᱮᱞ ᱠᱟᱫᱟ ᱡᱮ ᱱᱟᱶᱟ ᱦᱳᱲᱳ ᱤᱨᱻ ᱨᱟᱠᱟᱵ ᱠᱟᱛᱮᱜ ᱦᱚᱸ ᱡᱮᱢᱚᱱ ᱩᱱᱠᱩ ᱫᱚ ᱢᱟᱱᱮ ᱚᱱᱟ ᱫᱟᱠᱟᱭᱟᱠᱚ ᱥᱮ ᱾ ᱚᱱᱟ ᱱᱟᱣᱟ ᱦᱳᱲᱳ ᱨᱮᱱᱟᱜ ᱫᱟᱠᱟ ᱟᱫᱚ ᱟᱞᱮᱥᱮᱫ ᱫᱚ ᱾ ᱚᱱᱟᱫᱚ ᱱᱮᱛᱟᱨ ᱫᱚ ᱦᱟᱹᱯᱤᱫ ᱠᱟᱱᱟ ᱦᱮᱸᱥᱮ ᱟᱫᱚ ᱦᱤᱲᱤᱧ ᱾ ᱪᱟᱵᱟᱦᱟ ᱠᱟᱫᱟᱞᱮ ᱚᱱᱟ ᱫᱚ ᱪᱮᱜ ᱞᱮᱠᱟ ᱪᱤᱠᱟᱹᱭ ᱦᱩᱭᱩᱜᱼᱟ ᱵᱟᱝ ᱪᱤᱠᱟᱹᱭ ᱦᱩᱭᱩᱜᱼᱟ ᱾ ᱚᱱᱟ ᱠᱚᱫᱚ ᱟᱞᱮ ᱫᱚ ᱵᱟᱝᱞᱮ ᱠᱚᱨᱟᱣ ᱜᱮᱭᱟ ᱦᱩᱸ ᱾
ᱟᱪᱪᱷᱟ ᱟᱪᱪᱷᱟ ᱟᱹᱰᱤ ᱱᱟᱯᱟᱭ ᱚᱱᱟ ᱢᱟᱱ ᱛᱮᱱ ᱱᱟᱦᱟᱜ ᱪᱤᱞ ᱠᱟ ᱫᱮᱜ ᱮᱱᱛᱮᱫ ᱾ ᱚᱱᱛᱮᱱᱟᱜ ᱱᱤᱭᱚᱢ ᱟᱨ ᱱᱚᱛᱮᱱᱟᱜ ᱱᱤᱭᱚᱢ ᱟᱫᱚ ᱾ ᱥᱮᱫᱟᱭ ᱫᱚ ᱡᱟᱹᱱᱤᱡ ᱚᱝᱠᱟ ᱜᱮ ᱛᱟᱦᱮᱸ ᱠᱟᱱᱟ ᱟᱫᱚ ᱱᱚᱛᱮ ᱫᱚ ᱱᱟᱦᱟᱜ ᱡᱚᱠᱷᱚᱱ ᱚᱱᱟ ᱦᱩᱲᱩ ᱠᱚ ᱨᱚᱦᱚᱭ ᱦᱩᱭᱩᱜᱼᱟ ᱞᱚᱥᱚᱜ ᱦᱩᱭᱩᱜᱼᱟ ᱟᱫᱚ ᱡᱮ ᱡᱮᱢᱚᱱ ᱟᱞᱮ ᱞᱮ ᱨᱚ ᱥᱚᱜᱮ ᱠᱟᱛᱷᱟ ᱨᱮ ᱢᱟᱱᱮ ᱛᱚ ᱟᱞᱮ ᱫᱚ ᱱᱟᱦᱟᱜ ᱟᱫᱚ ᱛᱮᱦᱮᱱ ᱫᱚ ᱯᱟᱪᱟᱴᱤᱭᱟᱞᱮ ᱯᱟᱪᱟᱴᱤ ᱢᱟᱛᱞᱟᱵ ᱫᱚ ᱦᱩᱭᱩᱜ ᱠᱟᱱᱟ ᱢᱟᱱᱮ ᱚᱱᱟ ᱧᱩ ᱛᱩᱢ ᱛᱮ ᱢᱤᱜ ᱴᱩᱠᱩᱡ ᱦᱟᱺᱰᱤ ᱫᱚᱦᱚ ᱦᱩᱭᱩᱜᱼᱟ ᱾ ᱚᱱᱟ ᱦᱟᱺᱰᱤ ᱫᱚ ᱱᱟᱦᱟᱜ ᱛᱟᱠᱩ ᱦᱟᱯᱲᱟᱢ ᱠᱩ ᱛᱤᱱᱟᱹᱜ ᱾ ᱠᱚ ᱥᱮᱱ ᱟᱠᱟᱱ ᱪᱟᱞᱟᱣ ᱠᱟᱱ ᱟᱵᱚ ᱨᱮᱱ ᱾ ᱮᱱᱛᱮᱱ ᱛᱤᱱᱟᱹᱜ ᱠᱚ ᱵᱚᱸᱜᱟ ᱵᱟᱲᱟᱣ ᱠᱟᱱ ᱟᱫᱚ ᱩᱱᱠᱩ ᱧᱩᱛᱩᱢ ᱛᱮ ᱚᱱᱟ ᱫᱚ ᱦᱤᱨᱤᱡ ᱯᱟᱹᱥᱤᱨ ᱠᱚ ᱦᱩᱭᱩᱜᱼᱟ ᱱᱟᱦᱟᱜ ᱟᱨ ᱯᱟᱸᱪᱟᱴᱤ ᱧᱩᱛᱩᱢ ᱛᱮᱫᱚ ᱱᱟᱦᱟᱜ ᱚᱱᱟ ᱟᱜ ᱫᱟᱠᱟ ᱩᱛᱩ ᱡᱤᱞ ᱩᱫ ᱡᱤᱞ ᱩᱫ ᱛᱩ ᱠᱚ ᱱᱟᱦᱟᱜ ᱤᱥᱤᱱ ᱦᱩᱭᱩᱜᱼᱟ ᱾ᱟᱨ ᱢᱚᱡᱽᱼᱢᱚᱡᱽ ᱩᱛᱩ ᱠᱚ ᱥᱚᱵᱽᱡᱤ ᱠᱩ ᱫᱟᱠᱟ ᱠᱩ ᱟᱨ ᱱᱟᱦᱟᱜ ᱛᱤᱱᱟᱹᱜ ᱢᱮᱱᱟᱜ ᱠᱚ ᱨᱚᱦᱚᱭ ᱠᱚ ᱢᱮᱱᱟᱜ ᱠᱚᱣᱟ ᱠᱷᱮᱛ ᱨᱮ ᱛᱤᱱᱟᱹᱜ ᱠᱚ ᱠᱟᱹᱢᱤ ᱠᱚ ᱞᱟᱜᱟᱣ ᱠᱟᱱᱟ ᱩᱱ ᱦᱤᱞᱟᱸᱜ ᱫᱚ ᱱᱟᱦᱟᱜ ᱯᱟᱪᱟ ᱴᱤ ᱦᱤᱞᱟᱹᱜ ᱫᱚ ᱱᱟᱦᱟᱜ ᱟᱹᱛᱩ ᱠᱚᱨᱮᱱ ᱦᱚᱸ ᱡᱟᱦᱟᱸᱭ ᱠᱚ ᱡᱩᱫᱤ ᱠᱚ ᱨᱚᱦᱚᱭ ᱪᱟᱵᱟ ᱠᱟᱜᱼᱟ ᱥᱮ ᱵᱟᱠ ᱠᱚ ᱮᱛᱚᱦᱚᱵ ᱠᱟᱫᱟ ᱩᱱᱠᱩ ᱦᱚᱸ ᱱᱟᱦᱟᱜ ᱠᱚ ᱥᱮᱱᱚᱜᱼᱟ ᱦᱳᱭᱥᱮ ᱟᱫᱚ ᱩᱱᱠᱩ ᱫᱚ ᱯᱚᱭᱥᱟ ᱠᱚᱫᱚ ᱵᱟᱠᱚ ᱦᱟᱛᱟᱣᱟ ᱠᱟᱹᱣᱰᱤ ᱠᱚᱫᱚ ᱱᱟᱦᱟᱜ ᱩᱱᱠᱩᱫᱚ ᱯᱷᱤᱨᱤ ᱛᱮᱜᱮ ᱱᱟᱦᱟᱜ ᱠᱚ ᱩᱱ ᱦᱤᱞᱟᱹᱜ ᱫᱚ ᱯᱟᱪᱟᱴᱤ ᱦᱤᱞᱟᱹᱜ ᱫᱚᱠᱚ ᱜᱚᱲᱚ ᱜᱚᱲᱚᱜ ᱛᱟᱦᱮᱱᱟ ᱩᱱ ᱦᱤᱞᱟᱹᱜ ᱫᱚ ᱟᱫᱚ ᱠᱚ ᱨᱚᱦᱚᱭ ᱠᱮᱜ ᱜᱮ ᱦᱟᱸᱜ ᱟᱫᱚ ᱢᱚᱸᱡᱽ ᱢᱚᱸᱡᱽ ᱠᱩ ᱥᱟᱶ ᱩᱝᱠᱩ ᱤᱫᱤ ᱠᱚ ᱦᱩᱭᱩᱜᱼᱟ ᱡᱚᱢᱟᱜ ᱠᱚ ᱚᱸᱰᱮ ᱠᱷᱮᱛ ᱨᱮᱜᱮ ᱱᱟᱦᱟᱜ ᱟᱨ ᱢᱤᱜ ᱵᱟᱨ ᱾ ᱯᱷᱩᱲᱩᱜ ᱠᱟᱛᱮ ᱱᱟᱦᱟᱜ ᱚᱱᱟ ᱴᱩᱠᱩᱡ ᱦᱟᱺᱰᱤ ᱠᱚ ᱮᱢᱟᱠᱚ ᱦᱩᱭᱩᱜᱼᱟ ᱩᱱᱠᱩ ᱾ ᱚᱸᱰᱮ ᱠᱚ ᱧᱩ ᱵᱟᱲᱟ ᱠᱮᱜ ᱜᱮ ᱱᱟᱦᱟᱸᱜ ᱟᱨᱠᱚ ᱟᱨᱦᱚᱸ ᱠᱟᱹᱢᱤ ᱨᱮᱠᱚ ᱮᱛᱚᱦᱚᱵ ᱮᱱ ᱜᱮ ᱾ ᱦᱚᱭ ᱟᱫᱚ ᱠᱚ ᱥᱮᱨᱮᱧ ᱦᱚᱸᱠᱚ ᱥᱮᱨᱮᱧᱟ ᱡᱟᱦᱟᱸᱭ ᱠᱚᱫᱚ ᱱᱟᱦᱟᱜ ᱡᱟᱦᱟᱸ ᱠᱚᱨᱮ ᱫᱚ ᱱᱟᱦᱟᱜ ᱡᱮᱢᱚᱱ ᱵᱚᱰᱤ ᱦᱚᱲ ᱾ ᱠᱩ ᱠᱚ ᱥᱮᱱᱚᱜᱼᱟ ᱛᱚ ᱚᱱᱮ ᱚᱝᱠᱟ ᱥᱮᱨᱮᱧ ᱥᱮᱨᱮᱧ ᱛᱮᱦᱚᱸ ᱠᱚ ᱨᱚᱦᱚᱭᱟ ᱾ ᱟᱫᱚ ᱱᱮᱛᱟᱨ ᱫᱚ ᱱᱟᱦᱟᱜ ᱵᱟᱹᱭ ᱵᱟᱹᱭᱛᱮ ᱛᱷᱚᱲᱟ ᱠᱚᱢ ᱫᱚ ᱠᱚᱢ ᱧᱚᱜ ᱠᱟᱱ ᱜᱮᱭᱟ ᱟᱞᱮ ᱥᱮᱜ ᱦᱚᱸ ᱟᱹᱰᱤ ᱢᱤᱫ ᱵᱟᱨ ᱦᱚᱲ ᱜᱮ ᱱᱚᱝᱠᱟ ᱠᱚ ᱪᱮᱠᱟᱭᱫᱟ ᱾
ᱟᱫᱚ ᱵᱟᱝ ᱜᱚᱝᱠᱮ ᱤᱧ ᱫᱚ ᱢᱤᱫ ᱠᱟᱛᱷᱟᱧ ᱞᱟᱹᱭᱟ ᱱᱚᱣᱟᱨᱮ ᱮᱸ ᱥᱟᱹᱨᱤ ᱠᱟᱛᱷᱟ ᱠᱟᱱ ᱜᱮᱭᱟ ᱟᱫᱚ ᱟᱵᱚ ᱡᱟᱦᱟᱸ ᱢᱤᱫᱴᱟᱝ ᱮᱸ ᱦᱟᱯᱲᱟᱢ ᱠᱚ ᱡᱟᱦᱟᱸ ᱞᱮᱠᱟ ᱨᱟᱹᱭ ᱨᱤᱛ ᱟᱹᱨᱤ-ᱪᱟᱹᱞᱤ ᱪᱮᱜ ᱞᱮᱠᱟ ᱠᱚ ᱛᱚᱞ ᱦᱚᱴᱚ ᱞᱮᱜ ᱛᱟᱵᱚᱱᱟ ᱦᱮᱸ ᱥᱮ ᱵᱟᱝ ᱾ ᱚᱱᱠᱟ ᱞᱮᱠᱟᱛᱮ ᱛᱮᱜᱮ ᱡᱩᱫᱤ ᱟᱵᱚ ᱵᱚᱱ ᱚᱱᱟ ᱵᱚᱱ ᱥᱟᱵ ᱫᱚᱦᱚ ᱤᱫᱤ ᱠᱟᱜᱼᱟ ᱾ ᱟᱣᱠᱟ ᱞᱮᱠᱟ ᱛᱮᱵᱚᱱ ᱠᱟᱹᱢᱤ ᱠᱟᱹᱥᱱᱤᱭᱟ ᱾ ᱚᱱᱟ ᱫᱚ ᱦᱚᱭᱛᱚ ᱟᱹᱰᱤ ᱱᱟᱯᱟᱭᱚᱜ ᱜᱮᱭᱟ ᱟᱫᱚ ᱤᱧᱦᱚᱸ ᱫᱩᱠᱤᱧ ᱟᱹᱭᱠᱟᱹᱣ ᱮᱫᱟ ᱥᱮ ᱟᱴᱠᱟᱨ ᱫᱤᱧ ᱤᱧ ᱚᱱᱟ ᱵᱟᱰᱟᱭ ᱠᱟᱛᱮ ᱡᱮ ᱥᱟᱹᱨᱤᱜᱮ ᱟᱵᱚ ᱛᱟᱞᱟᱨᱮ ᱱᱚᱝᱠᱟᱱᱟᱜ ᱦᱮᱱᱟᱜ ᱠᱟᱫᱟ ᱥᱮ ᱱᱚᱣᱟ ᱫᱚ ᱞᱟᱹᱠ ᱛᱤ ᱠᱟᱱᱟ ᱤᱧᱟᱹᱜ ᱢᱚᱱᱮᱛᱮ ᱦᱚ ᱱᱚᱣᱟ ᱫᱚᱭ ᱞᱟᱹᱭᱮᱫ ᱜᱮᱭᱟ ᱡᱮ ᱵᱟᱝ ᱱᱚᱣᱟ ᱞᱟᱹᱠᱛᱤᱭᱟᱜ ᱜᱮ ᱠᱟᱱ ᱜᱮᱭᱟ ᱪᱮᱫᱟᱜ ᱵᱟᱝ ᱱᱚᱣᱟ ᱧᱩᱛᱩᱢ ᱛᱮ ᱟᱢ ᱦᱚᱢ ᱮᱸ ᱮᱛᱚᱦᱚᱵ ᱠᱮᱫᱟ ᱠᱟᱹᱢᱤ᱾ ᱠᱟᱹᱢᱤ ᱦᱚᱨᱟ ᱚᱱᱟ ᱨᱮᱦᱚ ᱦᱚ ᱟᱢᱨᱮᱱ ᱡᱟᱦᱟᱸ ᱛᱤᱱᱟᱹᱜ ᱟᱹᱜᱤᱞ ᱦᱟᱯᱲᱟᱢ ᱠᱚ ᱦᱮᱸᱱᱟᱜ ᱠᱟᱫ ᱠᱚᱣᱟ ᱦᱮᱸᱥᱮ ᱵᱟᱝ? ᱩᱱᱠᱩ ᱦᱚᱸ ᱟᱢ ᱵᱟᱰᱟᱭ ᱦᱚᱪᱚ ᱠᱮᱫ ᱠᱚᱣᱟ ᱵᱚᱸᱜᱟ ᱵᱩᱨᱩ ᱟᱛᱮᱜ ᱡᱮ ᱱᱚᱜᱼᱚᱭ ᱤᱧ ᱱᱚᱣᱟ ᱡᱟᱦᱟᱸ ᱪᱟᱥ ᱠᱟᱹᱢᱤ ᱨᱤᱧ ᱟᱬᱜᱚᱱ ᱠᱟᱱᱟ ᱱᱟᱭ ᱛᱮ ᱱᱟ ᱯᱟᱭᱛᱮ ᱦᱮᱸᱥᱮ ᱵᱟᱝ? ᱮᱸ ᱮᱴᱠᱮ ᱴᱚᱬᱮ ᱠᱚ ᱟᱞᱚ ᱧᱟᱢᱤᱧ᱾
ᱟᱫᱚ ᱱᱟᱦᱟᱸᱜ ᱚᱱᱟ ᱫᱚ ᱵᱟᱹᱭ ᱵᱟᱹᱭᱛᱮ ᱠᱟᱛᱷᱟ ᱫᱚ ᱱᱚᱝᱠᱟᱜ ᱠᱟᱱᱟ ᱡᱟᱦᱟᱸ ᱡᱟᱭᱜᱟ ᱨᱮ ᱮᱱᱛᱮᱱ ᱟᱱᱟ ᱦᱟᱯᱲᱟᱢ ᱠᱩᱠᱩ ᱫᱚᱦᱚᱴᱚ ᱞᱮᱫ ᱢᱟᱱᱮ ᱠᱚ ᱥᱮ ᱪᱤᱠᱟ ᱞᱮᱫ, ᱟᱫᱚ ᱱᱚᱣᱟ ᱫᱚ ᱪᱮᱫᱞᱠᱟᱨᱮ ᱦᱤᱲᱤᱧᱚᱜ ᱠᱟᱱᱟᱧ ᱞᱟᱹᱭᱟᱢ ᱠᱟᱱᱟ ᱚᱱᱟ ᱦᱚᱸ ᱛᱟᱦᱚᱞᱮ ᱡᱮᱢᱚᱱ ᱢᱤᱫᱴᱮᱱ ᱪᱟᱥᱟ ᱦᱚᱲ ᱱᱟᱦᱟᱸᱜ ᱡᱮᱢᱚᱱ ᱵᱚᱱ ᱪᱟᱥᱮᱫ ᱠᱟᱱᱟ ᱵᱩᱱ ᱠᱟᱹᱢᱤᱭᱮᱫ ᱠᱟᱱᱟ ᱵᱩᱱ, ᱟᱨᱵᱚᱱ ᱟᱨᱡᱟᱣᱮᱜ ᱠᱟᱱᱟ ᱦᱳᱭᱥᱮ ᱟᱫᱚ ᱱᱟᱦᱟᱸᱜ ᱡᱩᱫᱤ ᱢᱤᱫᱴᱮᱱ ᱪᱟᱥᱟ ᱠᱟᱹᱢᱤ ᱦᱚᱲᱟᱜ ᱫᱚ ᱱᱟᱦᱟᱸᱜ ᱩᱱᱤ ᱫᱚ ᱠᱟᱹᱢᱤ ᱠᱚ ᱞᱟᱜᱟᱣᱮᱱ ᱛᱟᱭᱟ ᱱᱚᱠᱨᱤ ᱠᱚ ᱞᱟᱜᱟᱣᱮᱱ ᱛᱟᱭᱟ ᱟᱫᱚ ᱚᱱᱟ ᱩᱱᱤ ᱫᱚ ᱵᱷᱟᱜᱽ ᱛᱮ ᱮᱢᱟ ᱠᱚᱣᱟ ᱦᱳᱭᱥᱮ ᱚᱱᱟ ᱠᱷᱮᱛ ᱫᱚ ᱵᱷᱟᱜᱽ ᱛᱮ ᱮᱢᱟᱠᱚᱣᱟ ᱟᱨ ᱟᱡ ᱫᱚ ᱱᱟᱦᱟᱸᱜ ᱵᱟᱦᱚᱞᱮ ᱵᱟᱨᱦᱮ ᱠᱟᱹᱢᱤ ᱫᱤᱥᱚᱢ ᱮ ᱪᱟᱞᱟᱜᱼᱟ, ᱟᱫᱚ ᱠᱟᱹᱢᱤ ᱫᱤᱥᱚᱢᱮ ᱪᱟᱞᱟᱣ ᱞᱮᱱᱠᱷᱟᱱᱡ ᱦᱟᱸᱜ ᱚᱱᱛᱮ ᱨᱮ ᱩᱱᱤ ᱨᱟᱦᱟᱱ ᱥᱟᱦᱟᱱ ᱵᱟᱯᱞᱟ ᱵᱤᱜᱷᱟᱹ ᱠᱚ ᱦᱩᱭᱩᱜ ᱠᱷᱟᱱ ᱱᱟᱦᱟᱸᱜ ᱟᱫᱚ ᱠᱷᱮᱛ ᱠᱟᱹᱢᱤ ᱥᱮᱫ ᱫᱚ ᱩᱱᱤ ᱫᱚ ᱵᱟᱹᱭ ᱵᱟᱹᱭᱛᱮ ᱵᱟᱭ ᱪᱟᱞᱟᱜᱼᱟ ᱟᱫᱚ ᱱᱟᱦᱟᱸᱜ ᱯᱷᱤᱨ ᱩᱱᱤ ᱨᱮᱱ ᱜᱤᱫᱟᱹᱨ ᱯᱤᱫᱟᱹᱨ ᱠᱚᱠᱚ ᱦᱩᱭ ᱞᱮᱱ ᱮᱠᱷᱟᱱ ᱱᱟᱦᱟᱸᱜ ᱯᱷᱤᱨ ᱚᱱᱠᱟ ᱜᱮ ᱟᱫᱚ ᱩᱱᱠᱩ ᱡᱟᱦᱟᱸᱭ ᱜᱤᱫᱽᱟᱹᱨᱼ ᱯᱤᱫᱟᱹᱨᱟᱹ ᱠᱚ ᱦᱩᱭᱩᱜᱼᱟ ᱩᱱᱠᱩ ᱢᱟ ᱵᱟᱦᱨᱮ ᱨᱮᱜᱮ ᱛᱟᱦᱮᱸ ᱠᱟᱱ ᱵᱟᱨᱦᱮ ᱫᱤᱥᱚᱢ ᱨᱮᱱᱟᱜ ᱜᱮ ᱥᱟᱱᱟᱢ ᱠᱤᱪᱷᱩ ᱠᱚ ᱵᱟᱰᱟᱭᱟ ᱟ ᱟᱹᱛᱩᱳ ᱫᱤᱥᱚᱢ ᱨᱮᱭᱟᱜ ᱛᱚ ᱚᱱᱟ ᱠᱚᱫᱚ ᱩᱱᱟᱹᱜ ᱯᱚᱨᱚᱵᱽ ᱯᱟᱥᱟ ᱥᱮ ᱦᱩᱲᱩ ᱨᱚᱦᱚᱭ ᱪᱟᱥ ᱠᱟᱹᱢᱤ ᱥᱚᱦᱚᱨᱟᱭ ᱵᱟᱦᱟ ᱥᱚ ᱟᱵᱜᱤ ᱥᱮ ᱟᱨᱦᱚᱸ ᱟᱹᱰᱤᱜᱟᱱ ᱯᱚᱨᱚᱵᱽ ᱢᱮᱱᱟᱜᱼᱟ ᱚᱱᱟ ᱠᱚ ᱵᱟᱨᱮ ᱛᱮᱫᱚ ᱵᱟᱭ ᱪᱮᱫ ᱞᱮᱫᱼᱟ᱾ ᱛᱚ ᱵᱟᱭ ᱪᱮᱫ ᱞᱮᱠᱷᱟᱱᱡ ᱦᱟᱸᱜ ᱫᱚ ᱩᱱᱤ ᱫᱚ ᱮᱱᱛᱮᱫ ᱱᱚᱝᱠᱟᱨᱮᱭ ᱪᱮᱛᱟ ᱪᱮᱠᱟ ᱠᱟ ᱛᱮᱜ ᱠᱮᱫᱟᱜ ᱩᱱᱤ ᱡᱮᱢᱚᱱ ᱵᱟᱨᱦᱮ ᱨᱮ ᱠᱟᱹᱢᱤ ᱠᱟᱱᱟ ᱛᱟᱦᱚᱞᱮ ᱩᱱᱤ ᱫᱚ ᱥᱚᱦᱚᱨᱟᱭ ᱨᱮᱭ ᱦᱤᱡᱩᱜᱼᱟ, ᱛᱚ ᱩᱱᱤᱢᱟ ᱡᱤᱞ ᱫᱟᱠᱟ ᱦᱤᱞᱳᱜ ᱮ ᱦᱤᱡᱩᱜᱼᱟ ᱡᱚᱢᱴᱚ ᱠᱟᱜᱼᱟᱭ ᱟᱨ ᱮ ᱪᱟᱞᱟᱣᱮᱱ ᱜᱤ ᱜᱚᱴ ᱴᱟᱺᱰᱤ ᱦᱚᱸ ᱵᱟᱭ ᱧᱮᱞ ᱛᱤᱭᱳᱜ ᱞᱮᱫᱟ ᱥᱤᱢ ᱠᱚᱲᱥᱟ ᱦᱚᱸ ᱰᱟᱝ ᱡᱟᱝ ᱰᱟᱝ ᱰᱟᱝᱨᱟ ᱠᱚ ᱞᱮᱵᱮᱫ ᱚᱜ ᱚᱱᱟ ᱦᱚ ᱵᱟᱭ ᱧᱮᱞ ᱛᱤᱭᱳᱜ ᱞᱮᱭᱟ ᱩᱢ ᱪᱮᱫ ᱞᱮᱠᱟ ᱩᱢᱩᱜᱼᱟ ᱯᱩᱡᱟᱹ ᱪᱮᱫ ᱞᱮᱠᱟ ᱠᱚ ᱯᱩᱡᱟᱹᱭᱟ ᱡᱤᱞ ᱫᱟᱠᱟ ᱦᱤᱞᱟᱜ ᱮ ᱦᱮᱡ ᱱᱟ ᱯᱷᱮᱨ ᱠᱷᱩᱱ ᱴᱟᱹ ᱦᱤᱞᱳᱜ ᱵᱟᱭ ᱛᱟᱦᱮᱸᱱᱟ ᱡᱟᱞᱮ ᱦᱤᱞᱳᱜ ᱵᱟᱭ ᱛᱟᱦᱮᱸᱱᱟ ᱦᱤᱛ ᱥᱟᱠᱨᱟᱛ ᱦᱤᱞᱳᱜ ᱵᱟᱭ ᱛᱟᱦᱮᱸᱱᱟ ᱟᱫᱚ ᱪᱤ ᱪᱮᱠᱟ ᱵᱩᱡᱽ ᱫᱟᱲᱮᱭᱟᱜᱼᱟ ᱩᱱᱤ ᱟᱫᱚ ᱚᱱᱮ ᱚᱱᱮᱚᱝᱠᱟ ᱛᱮ ᱵᱟᱹᱭ ᱵᱟᱹᱭᱛᱮᱹ ᱟᱵᱚᱣᱟᱜ ᱤᱭᱳ ᱫᱚᱵᱚᱱ ᱦᱤᱲᱤᱧᱮᱫ ᱠᱟᱱᱟ ᱱᱤᱭᱮ ᱱᱚᱝᱠᱟ ᱨᱮᱜᱮ ᱟᱫᱚᱜ ᱠᱟᱱᱟ ᱚᱱᱟ᱾
ᱦᱮᱸ ᱴᱷᱤᱠ ᱴᱷᱤᱠ ᱦᱳᱭ ᱟᱫᱚ ᱠᱟᱛᱷᱟ ᱫᱚ ᱠᱟᱱ ᱜᱮᱭᱟ ᱟᱫᱚ ᱟᱵᱚᱦᱚ ᱦᱚᱸ ᱡᱟᱦᱟᱸ ᱠᱚ ᱞᱟᱹᱭ ᱫᱚ ᱪᱟᱹᱠᱨᱤ ᱵᱟᱝ ᱨᱮᱦᱚᱸ ᱦᱚᱳᱭᱛᱳ ᱞᱟᱡ ᱡᱟᱞᱟ ᱛᱮᱦᱚᱸ ᱡᱟᱦᱟᱸᱭ ᱡᱩᱫᱤ ᱵᱟᱭᱨᱮ ᱵᱟᱦᱮᱨ ᱠᱚᱨᱮᱫᱽ ᱮ ᱛᱟᱦᱮᱸᱱᱟ ᱟᱨ ᱵᱟᱦᱮᱨᱮ ᱨᱮ ᱛᱟᱦᱮᱸ ᱠᱟᱛᱮᱫ ᱡᱩᱫᱤ ᱩᱱᱤ ᱧᱮᱞᱚᱜᱚᱜᱼᱟ, ᱵᱷᱟᱜᱮ ᱢᱤᱫᱴᱟᱝ ᱠᱳᱢᱯᱟᱱᱤ ᱥᱮᱫ ᱠᱷᱚᱱ ᱦᱚᱸ ᱢᱤᱫᱴᱟᱝ ᱥᱳᱨᱥ ᱡᱩᱫᱤ ᱫᱤᱥᱟᱹᱭᱟ ᱟᱫᱚ ᱦᱟᱹᱱᱤ ᱫᱚ ᱦᱚᱭᱛᱚ ᱦᱚᱸ ᱚᱱᱛᱮ ᱨᱮᱜᱮ ᱜᱤᱨᱟᱹᱵᱟᱹᱥᱤ ᱞᱮ ᱞᱮᱠᱟ ᱜᱤᱨᱟᱹ ᱵᱟᱥᱤᱜᱼᱟ ᱦᱮᱸ ᱥᱮ ᱵᱟᱝ ᱚᱱᱟ ᱜᱤᱨᱟᱹ ᱵᱟᱹᱥᱤ ᱛᱟᱭᱚᱢ ᱦᱚᱭᱛᱳ ᱚᱱᱛᱮ ᱨᱮᱜᱮ ᱟᱭᱟᱜ ᱜᱷᱟᱨᱚᱱᱪ ᱫᱚᱭ ᱮᱸ ᱥᱟᱱᱟᱢᱚᱜᱼᱟ ᱛᱮᱭᱟᱨ ᱤᱫᱤᱭ ᱛᱮᱟᱭᱟᱨ ᱤᱫᱤᱭ ᱛᱟᱭᱟ ᱦᱮᱸ ᱥᱮ ᱵᱟᱝ ᱡᱟᱦᱟᱸ ᱢᱤᱫᱴᱟᱝ ᱯᱟᱨᱥᱮᱱ ᱡᱩᱫᱤ ᱦᱳᱭᱛᱚ ᱚᱞ ᱯᱟᱲᱦᱟᱣ ᱵᱟᱭ ᱵᱟᱲᱟᱭᱟ ᱛᱚᱵᱩ ᱩᱱᱤ ᱟᱡᱼ ᱮ ᱧᱮᱞ ᱫᱟᱭ ᱪᱟᱥ ᱠᱟᱹᱢᱤ ᱨᱮ ᱦᱚᱭᱛ ᱵᱷᱟᱜᱤ ᱵᱟᱭ ᱟᱹᱭᱠᱟᱹᱣ ᱞᱮᱫᱟ ᱛᱟᱦᱞᱮ ᱫᱚ ᱵᱟᱦᱮᱨ ᱠᱟᱹᱢᱤ ᱪᱟᱞ ᱵᱟᱦᱮᱨ ᱠᱟᱹᱢᱤᱮ ᱧᱮᱞ ᱫᱟᱭ ᱛᱤᱨᱤᱥ ᱯᱚᱸᱭᱛᱨᱤᱥ ᱦᱟᱡᱟᱨ ᱴᱟᱠᱟ ᱠᱟᱛᱮ ᱡᱚᱫ ᱢᱤᱫ ᱫᱷᱟᱣ ᱛᱤᱸᱜᱩᱱ ᱠᱟᱱ ᱛᱟᱭᱟ ᱯᱟᱸᱪ ᱵᱚᱪᱷᱚᱨ ᱛᱟᱭᱚᱢ, ᱦᱮᱸ ᱢᱚᱬᱮ ᱥᱮᱨᱢᱟ ᱛᱟᱭᱚᱢ, ᱟᱫᱚ ᱩᱱᱤ ᱡᱚᱛᱚ ᱡᱩᱫᱤ ᱱᱚᱰᱮ ᱜᱮ ᱛᱟᱦᱮᱱᱟᱢ, ᱠᱳᱢᱯᱟᱱᱤ ᱛᱚᱨᱚᱯ ᱥᱮ ᱠᱷᱚᱱᱟᱜ ᱦᱚᱭᱛᱚ ᱢᱤᱫᱴᱟᱝ ᱛᱟᱦᱮᱱ ᱚᱲᱟᱜ ᱡᱚᱢ ᱧᱩ ᱠᱚ ᱮᱢᱟᱭᱟᱠᱚ, ᱮᱵᱚᱝ ᱵᱟᱲᱟᱭ ᱜᱮᱭᱟᱵᱚᱱ ᱮᱠᱥᱯᱨᱤᱭᱮᱱᱥ ᱨᱮᱱ ᱦᱚᱲ ᱠᱚᱫᱚ ᱠᱚ ᱫᱚᱦᱚ ᱠᱚᱜᱮᱭᱟ ᱠᱚ, ᱩᱱᱤ ᱫᱚ ᱚᱱᱛᱮ ᱨᱮᱜᱮ ᱮᱠᱵᱟᱨ ᱜᱤᱫᱽᱨᱟᱹ ᱟᱛᱮᱜ ᱜᱮ ᱵᱟᱹᱦᱩ ᱜᱤᱫᱽᱨᱟᱹ ᱟᱛᱮᱜ ᱮ ᱛᱟᱦᱮᱸ ᱮᱱᱟᱭ᱾ ᱟᱫᱚ ᱩᱱᱤ ᱦᱚ ᱦᱚ ᱦᱤᱲᱤᱧ ᱜᱮᱭᱟᱭ,
ᱚᱱ ᱚᱱᱟ ᱡᱤᱱᱤᱥ ᱨᱮᱜᱮ ᱱᱟᱦᱜ ᱟᱵᱚᱣᱟᱜ ᱡᱮᱭᱥᱮ ᱥᱚᱢᱟᱡᱽ ᱫᱚ ᱱᱟᱦ ᱟᱜ ᱟ ᱠᱟᱱᱟ, ᱵᱟᱹᱭ ᱵᱟᱹᱭᱛᱮ ᱟᱫᱚᱜ ᱠᱟᱱᱟ ᱱᱟᱦᱟᱜ ᱟᱫᱚ ᱚᱱᱟᱜᱮ ᱢᱤᱫᱴᱮᱱ ᱦᱩᱫᱤᱥᱟᱱ ᱠᱟᱛᱷᱟ ᱫᱚ ᱠᱟᱱᱟ ᱱᱟᱜ ᱦᱳᱭᱥᱮ, ᱟᱫᱚ ᱥᱟᱱᱟᱢ ᱠᱷᱚᱱ ᱢᱟᱲᱟᱝ ᱨᱮ ᱤᱧ ᱢᱮᱱ ᱦᱚᱪᱚᱭᱟ ᱡᱮ, ᱱᱚᱣᱟ ᱟᱵᱚ ᱵᱟᱧᱪᱟᱣ ᱫᱚᱦᱚ ᱞᱟᱹᱜᱤᱫ ᱛᱮᱫᱚ ᱱᱟᱦᱟᱜ, ᱚᱠᱚᱭᱟᱜ ᱡᱤᱢᱢ ᱵᱟᱨ ᱢᱮᱱᱟᱜᱼᱟ ᱾ᱛᱚ ᱡᱤᱢᱢ ᱵᱟᱨ ᱫᱚ ᱚᱠᱚᱭᱟᱜ ᱢᱮᱱᱟᱜᱼᱟ᱾ ᱟᱞᱟᱝ ᱟᱜ ᱢᱮᱱᱟᱜᱼᱟ, ᱤᱧᱟᱹᱜ ᱢᱮᱱᱟᱜᱼᱟ ᱟᱢᱟᱜ ᱢᱮᱱᱟᱜᱼᱟ, ᱦᱳᱭᱥᱮ ᱱᱤᱛ ᱫᱚ ᱟᱞᱟᱝ ᱜᱮ ᱢᱮᱱᱟᱜ ᱞᱟᱝᱟ ᱱᱤᱛ ᱛ ᱦᱮᱸ ᱥᱮ ᱵᱟᱝ, ᱟᱫᱚ ᱱᱤᱛ ᱠᱟᱛᱮᱫ ᱡᱟᱦᱟᱸ ᱛᱤᱱᱟᱹᱜ ᱯᱚᱨᱚᱵᱽ ᱛᱮᱣᱦᱟᱨ ᱠᱟᱱᱟ ᱡᱟᱦᱟᱸ ᱵᱚᱱ ᱠᱚᱨᱟᱣ ᱟᱹᱜᱩᱭᱮᱫᱟ ᱢᱟᱱᱟᱣ ᱟᱹᱜᱩᱭᱮᱫᱟᱵᱚᱱ ᱛᱚ ᱩᱱ ᱥᱩᱢᱟᱹᱭ ᱟᱞᱟᱝᱟᱜ ᱞᱟᱹᱠᱛᱤ ᱪᱮᱫ ᱠᱟᱱᱟ ᱟᱞᱟᱝ ᱥᱩᱨᱩᱜ ᱦᱩᱭᱩᱜ ᱛᱟᱞᱟᱝᱟ ᱚᱱᱟ ᱡᱟᱭᱜᱟ ᱨᱮ, ᱟᱞᱟᱝ ᱞᱟᱝ ᱥᱩᱨᱩᱜᱼᱟ, ᱛᱟᱦᱚᱞᱮ ᱞᱟᱝ ᱪᱤᱫᱟ ᱚᱱᱟ ᱟᱨ ᱞᱟᱝ ᱪᱤᱫ ᱞᱮᱠᱷᱟᱡ ᱛᱚ ᱟᱜᱞᱟ ᱯᱤᱲᱦᱤ ᱨᱮᱞᱟᱝ ᱟᱞᱟᱝ ᱞᱟᱝ ᱟᱜᱞᱟ ᱤᱭᱟᱹ ᱨᱮᱞᱟᱝ ᱞᱟᱹᱭ ᱠᱳᱣᱟ ᱱᱚᱣᱟ ᱫᱚ ᱱᱚᱝᱠᱟ ᱠᱚ ᱪᱤᱠᱟᱹᱭᱟ, ᱱᱚᱣᱟ ᱫᱚ ᱱᱚᱝᱠᱟ ᱥᱮ ᱱᱚᱣᱟ ᱫᱚᱵᱚᱱ ᱱᱚᱝᱠᱟᱜ ᱛᱟᱦᱮᱱᱟ ᱟᱫᱚ ᱟᱵᱚ ᱜᱮ ᱵᱟᱵᱚᱱ ᱥᱩᱨᱩᱜ ᱛᱟᱦᱮᱱᱟ ᱠᱟᱛᱷᱟ ᱨᱮ ᱢᱟᱱᱮᱫ ᱛᱟᱦᱚᱞᱮᱫᱚ ᱚᱱᱟᱫᱚ ᱡᱤᱱᱤᱥᱴᱟᱜ ᱫᱚ ᱚᱠᱚᱭ ᱪᱮᱫ ᱠᱚ ᱟᱹᱜᱽᱞᱟ ᱤᱭᱟᱹ ᱨᱮᱫᱚ, ᱢᱟᱭᱟ ᱪᱮᱫ ᱞᱮᱠᱟᱱ ᱠᱟᱱ ᱛᱟᱦᱮᱸᱱ ᱡᱠᱚ ᱟᱯᱲᱟᱢ ᱠᱚ᱾ ᱢᱟᱨᱟᱝᱵᱟ ᱛᱟᱠᱚ, ᱚᱠᱚ ᱵᱟᱲᱟᱭ ᱦᱚᱪᱚ ᱚᱱᱟ ᱵᱟᱹᱧ ᱪᱟᱞᱟᱣ ᱵᱟᱲᱟᱜ ᱠᱟᱱ ᱛᱟᱦᱮᱱᱟ ᱤᱧᱦᱚ, ᱵᱟᱹᱧ ᱢᱮᱱ ᱪ ᱫᱟᱲᱮ ᱠᱮᱭᱟ ᱦᱳᱭᱥᱮ ᱛᱚ ᱱᱚᱜᱼᱚ ᱱᱚᱝᱠᱟ ᱦᱩᱭᱩᱜ ᱠᱟᱱᱟ ᱠᱟᱛᱷᱟ ᱫᱚ᱾
ᱠᱟᱛᱷᱟ ᱫᱚ ᱱᱤᱝᱠᱟᱹ ᱜᱮ, ᱟᱫᱚ ᱚᱱᱟ ᱞᱮᱠᱟᱨᱮ ᱧᱮᱞᱚᱜᱚᱜ ᱠᱟᱱᱟ ᱡᱟᱦᱟᱸ ᱞᱮᱠᱟ ᱮᱢᱞ ᱠᱮᱫ ᱫᱚ ᱡᱮ ᱥᱮᱬᱟ ᱞᱟᱹᱠᱛᱤ ᱠᱟᱱᱟ ᱥᱮᱬᱟ ᱫᱚ ᱵᱟᱝ, ᱦᱮᱸ ᱦᱮᱸ ᱞᱟᱹᱠᱛᱤᱭᱟᱜ ᱜᱮ ᱠᱟᱱᱟ ᱠᱟᱛᱷᱟ ᱫᱚ, ᱪᱮᱫᱟᱜ ᱵᱟᱝᱢᱟ ᱧᱮᱞᱚᱜᱚᱜ ᱠᱟᱱᱟ ᱡᱩᱫᱤ ᱟᱢᱮᱢ ᱧᱮᱞᱟ, ᱡᱮ, ᱞᱟᱹᱠᱛᱤ ᱫᱚ ᱟᱵᱚ ᱱᱚᱜᱼᱚᱭ ᱡᱟᱦᱟᱸ ᱵᱚᱱ ᱞᱟᱹᱭ ᱦᱚᱪᱚᱭᱟ ᱡᱮᱢᱚᱱ ᱢᱟᱱᱮ ᱮᱱᱮᱡ ᱥᱮᱹᱨᱮᱹᱧ ᱡᱟᱦᱟᱸ ᱵᱚᱱ ᱵᱟᱹᱜᱤᱭᱟᱵᱚᱱ ᱥᱮᱚᱱ ᱦᱤᱲᱤᱧ ᱮᱟᱵᱚᱱ, ᱩᱱ ᱚᱠᱛᱚ ᱨᱮᱱᱟᱜ ᱠᱟᱛᱷᱟ ᱟᱨ ᱱᱤᱛ ᱚᱠᱛᱚ ᱨᱮᱱᱟᱜ ᱠᱟᱛᱷᱟ ᱡᱩᱚᱫᱤ ᱛᱩᱞᱩᱡ ᱠᱟᱛᱮᱜ ᱧᱮᱞᱚᱜᱚᱜᱼᱟ᱾ ᱡᱮ ᱩᱱ ᱚᱠᱛᱚ ᱫᱚ ᱪᱟᱥᱼᱵᱟᱥ ᱦᱚᱸ ᱱᱚᱝᱠᱟ ᱩᱱᱟᱹᱜ ᱫᱚ ᱵᱟᱝ ᱦᱩᱭᱩᱜ, ᱛᱟᱦᱮᱸᱜᱼᱟ, ᱢᱮᱱᱠᱷᱟᱱ ᱡᱟᱦᱟᱸ ᱞᱮᱠᱟ ᱦᱩᱭᱩᱜᱼᱟ ᱡᱟᱦᱟᱸ ᱩᱰᱩᱡ ᱡᱟᱦᱟᱸᱞᱟᱜᱟ ᱢᱤᱫ ᱥᱤᱡᱤᱱ ᱜᱮ ᱦᱩᱭᱩᱜ ᱛᱟᱦᱮᱸᱜᱼᱟ᱾ ᱛᱩᱲᱤ ᱫᱚ ᱩᱱᱟᱹᱜ ᱢᱮᱸᱫᱦᱟ, ᱵᱟᱝ ᱧᱮᱞ ᱟᱠᱟᱱᱟ ᱢᱮᱱᱠᱷᱟᱱ ᱠᱷᱚᱥᱞᱟ ᱠᱚᱫᱚ ᱧᱮᱞ ᱦᱩᱭ ᱟᱠᱟᱱ, ᱛᱟᱦᱮᱸᱫ ᱜᱮᱭᱟ ᱱᱤᱡᱮᱠᱚ ᱦᱩᱰᱤᱧ ᱢᱟᱪᱷᱟ ᱛᱟᱦᱮᱸ ᱦᱩᱭ ᱞᱮᱱᱟ, ᱟᱨ ᱦᱩᱲᱩ ᱦᱚᱸ ᱫᱚᱢᱮ ᱫᱚ ᱵᱟᱝ ᱦᱩᱭᱩᱜᱼᱟ, ᱟᱫᱚ ᱦᱩᱲᱩ ᱨᱚᱦᱚᱭ ᱠᱟᱛᱮᱫ ᱦᱚᱸ ᱟᱫᱚ ᱪᱮᱫ ᱠᱟᱹᱢᱤ ᱡᱟᱦᱟᱸᱭ ᱱᱟᱢᱟᱞ ᱠᱟᱹᱢᱤ ᱠᱚ ᱪᱟᱞᱟᱜ ᱟᱠᱚ ᱱᱟᱢᱟᱞ ᱠᱟᱹᱢᱤ ᱡᱟᱦᱟᱸᱭ ᱠᱚ ᱪᱟᱞᱟᱣ ᱠᱷᱟᱱ ᱠᱚ ᱪᱟᱞᱟᱜ ᱜᱮᱭᱟ᱾ ᱟᱨ ᱡᱟᱦᱟᱸᱭ ᱵᱟᱝᱠᱷᱟᱱ ᱫᱚ ᱩᱱᱠᱩ ᱫᱚ ᱟᱛᱩ ᱚᱲᱟᱜ ᱨᱮᱜᱮ ᱛᱟᱦᱮᱱᱟᱠᱚ᱾ ᱟᱫᱚ ᱟᱛᱳ ᱚᱲᱟᱜ ᱨᱮ ᱛᱟᱦᱮᱸ ᱠᱟᱛᱮᱫ ᱩᱱᱠᱩ ᱠᱟᱹᱢᱤ ᱠᱟᱹᱥᱱᱮᱛ ᱚᱱᱠᱟ ᱫᱚ ᱵᱟᱠᱚ ᱧᱟᱢ ᱛᱟᱦᱮᱸᱜᱼᱟ, ᱚᱱᱟ ᱠᱷᱟᱹᱛᱤᱨ ᱛᱮ ᱛᱤ ᱨᱮᱱᱟᱜ ᱱᱟᱱᱟᱱᱟ ᱦᱩᱱᱟᱹᱨ ᱠᱚ ᱠᱟᱹᱢᱤ, ᱛᱟᱦᱮᱸ ᱟᱠᱚ ᱦᱮᱸ ᱥᱮ ᱵᱟᱝ, ᱚᱠᱚᱭ ᱦᱤᱛᱚᱜ ᱚᱠᱚᱭ ᱡᱷᱩᱲᱤ ᱡᱩᱛ ᱡᱚᱝ ᱠᱟᱱᱟᱭ, ᱚᱠᱚᱭ ᱴᱷᱮᱠᱟ ᱡᱩᱛ ᱮᱫᱟ, ᱴᱩᱯᱞᱟᱹᱜ ᱮ ᱡᱩᱫ ᱫᱟᱭ, ᱚᱠᱚᱭ ᱛᱟᱞᱮᱵᱟᱞ ᱫᱟᱜ ᱥᱮᱱᱟᱜ ᱧᱮᱞᱚᱜᱚᱜ ᱠᱟᱱᱟ, ᱯᱟᱝᱠᱷᱟ ᱡᱩᱜ ᱡᱚᱝ ᱠᱟᱱᱟ ᱦᱮᱸᱥᱮ᱾
ᱦᱮᱸ ᱟᱨ ᱢᱤᱫᱴᱮᱡ ᱡᱤᱱᱤᱥ ᱧᱮᱞ ᱠᱟᱱᱟ ᱱᱚᱣᱟ, ᱢᱟᱱᱮ ᱢᱤᱫᱵᱟᱨ ᱟᱛᱳ ᱨᱮᱫᱚ ᱱᱚᱝᱠᱟ ᱢᱮᱱᱟᱜ ᱡᱩᱢᱤᱫ ᱢᱮᱱᱟᱜ ᱠᱚᱣᱟ, ᱡᱮᱢᱚᱱ ᱛᱮᱦᱤᱧ ᱫᱚ ᱵᱩᱱ ᱥᱚᱦᱨᱟᱭ ᱥᱚᱦᱨᱟᱭ ᱵᱚᱱ ᱯᱩᱡᱟᱹᱜ ᱠᱟᱱᱟ, ᱪᱮᱫ ᱴᱷᱤᱠ ᱜᱮᱭᱟ ᱢᱟᱱᱞᱤᱭᱟ ᱥᱚᱦᱨᱟᱭ ᱵᱚᱸᱜᱟ ᱠᱟᱱ ᱛᱟᱵᱚᱱᱟ ᱾ᱟᱫᱚ ᱱᱟᱦᱟᱜ ᱥᱚᱦᱚᱨᱟᱭ ᱵᱚᱸᱜᱟ ᱠᱷᱟᱱ ᱛᱟᱵᱚᱱ ᱠᱷᱟᱱ ᱦᱟᱸᱜ ᱟᱵᱚ ᱛᱮᱦᱮᱧ ᱫᱚᱵᱚᱱ ᱩᱢᱚᱜᱼᱟ ᱟᱫᱚ ᱡᱚᱛᱚ ᱦᱚᱲ ᱩᱢ ᱰᱟᱹᱵᱨᱟᱹ ᱠᱟᱛᱮ ᱛᱮ ᱱᱟᱦᱟᱜ ᱮᱠᱫᱚᱢ ᱠᱚ ᱟᱸ ᱥᱟᱡᱽ ᱥᱟᱯᱲᱟᱣ ᱠᱟᱛᱮ ᱱᱟᱦᱟᱜ ᱜᱚᱴ ᱴᱟᱺᱰᱤ ᱠᱚ ᱥᱮᱴᱮᱨᱮᱱ ᱠᱤᱱᱟ ᱚᱸᱰᱮ ᱱᱟᱭ ᱠᱮ ᱵᱟᱵᱟ ᱥᱟᱶᱛᱮ ᱦᱳᱭ ᱥᱮ ᱟᱨ ᱱᱟᱦᱟᱜ ᱚᱸᱰᱮ ᱮᱠᱫᱚᱢ ᱪᱳᱨᱮᱢᱟᱨ ᱠᱚ ᱮᱠᱫᱚᱢ ᱠᱚ ᱪᱷᱩᱴᱟᱹᱣᱮᱱ ᱜᱮ ᱥᱟᱯᱷᱟ ᱠᱚ ᱦᱳᱭ ᱚᱱᱟᱠᱚ ᱡᱩᱫᱤ ᱵᱤᱨ ᱠᱚᱨᱮ ᱜᱟᱡᱟᱲ ᱵᱟᱲᱟᱣ ᱠᱟᱱ ᱠᱷᱟᱡ ᱮᱠᱫᱚᱢ ᱠᱚ ᱥᱟᱯᱷᱟ ᱜᱚᱫᱟ ᱡᱩᱢᱤᱫ ᱠᱟᱛᱮ ᱛᱮᱫ ᱠᱚ ᱪᱟᱞᱟᱜᱼᱟ ᱵᱚᱞᱮ᱾
ᱟᱪᱪᱷᱟ ᱤᱭᱟᱹ ᱱᱚᱜᱼᱚ ᱱᱚᱣᱟᱧ ᱠᱩᱠᱞᱤ ᱫᱚᱦᱚᱭᱮᱫ ᱢᱮ ᱞᱟᱹᱭᱫᱤᱧ ᱚᱱᱮ ᱡᱟᱦᱟᱸ ᱧᱮᱞᱚᱜᱚᱜ ᱠᱟᱱ ᱫᱚ ᱡᱮ ᱦᱮᱸ ᱚᱱᱮ ᱞᱟᱹᱭ ᱫᱚᱵᱚᱱ ᱡᱮ ᱮᱸ ᱡᱚᱠᱷᱚᱱ ᱜᱚᱴ ᱵᱚᱸᱜᱟ ᱦᱩᱭᱩᱜᱼᱟ ᱜᱚᱴ ᱵᱚᱸᱜᱟ ᱨᱮ ᱵᱤᱞᱤ ᱫᱚᱦᱚ ᱠᱟᱛᱮᱫᱜ ᱩᱱᱤ ᱠᱚ ᱪᱤᱱᱦᱟᱹᱣᱟᱭᱟ ᱠᱚ ᱟᱫᱚ ᱛᱟᱦᱚᱞᱮ ᱚᱱᱟ ᱫᱚ ᱥᱚᱸᱜᱮ ᱥᱚᱸᱜᱮ ᱦᱟᱺᱰᱤ ᱞᱟᱜᱟᱣ ᱟᱭᱟ ᱥᱮ ᱚᱱᱟ ᱫᱚ ᱛᱟᱭᱚᱢ ᱫᱟᱨᱟᱢ ᱞᱟᱜᱟᱣ ᱟᱭᱟ ᱚᱱᱟ ᱦᱟᱺᱰᱤ ᱠᱚᱫᱚ ᱚᱱᱟ ᱢᱤᱫ ᱴᱩᱠᱩᱡ ᱦᱟᱺᱰᱤ ᱫᱚ?
ᱚ ᱚᱱᱟ ᱴᱩᱠᱩᱡ ᱦᱟᱺᱰᱤ ᱫᱚ ᱦᱟᱸᱜ ᱚᱱᱟ ᱜᱚᱴ ᱴᱟᱺᱰᱤ ᱨᱮ ᱫᱚ ᱚᱱᱟ ᱫᱚ ᱦᱟᱸᱜ ᱛᱟᱭᱱᱚᱢ ᱛᱮ ᱞᱟᱜᱟᱣ ᱟᱭᱟ ᱦᱟᱸᱜ ᱚᱱᱟ ᱫᱚ᱾
ᱦᱳᱭ ᱪᱮᱫᱟᱜ ᱤᱧ ᱞᱟᱹᱭ ᱫᱟ ᱥᱮ ᱵᱟᱝ ᱚᱠᱚᱭᱤᱡ ᱮ ᱚᱠᱚᱭ ᱰᱟᱝᱜᱽᱨᱟ ᱥᱮ ᱚᱠᱚᱭᱤᱡ ᱜᱟᱹᱭ-ᱮ ᱞᱮᱵᱮᱫᱟ ᱚᱱᱟ ᱫᱚ ᱪᱤᱠᱟᱹ ᱞᱮᱠᱟᱛᱮᱢ ᱵᱟᱰᱟᱭᱟ ᱥᱮ ᱪᱮᱫ ᱞᱮᱠᱟ ᱡᱟᱦᱟᱸᱭ ᱮ ᱞᱮᱵᱮᱫ ᱫᱟᱭ ᱩᱱᱤ ᱤᱡ ᱫᱚ ᱛᱟᱭᱚᱢ ᱫᱟᱨᱟᱢ ᱛᱮ ᱞᱟᱜᱟᱣ ᱟᱭ ᱥᱮ ᱪᱮᱫ ᱞᱮᱠᱟ?
ᱵᱟᱦᱟ ᱵᱚᱸᱜᱟ ᱨᱮ ᱩᱱᱤ ᱫᱚ ᱵᱟᱦᱟ ᱵᱚᱸᱜᱟ ᱨᱮ ᱩᱱᱤ ᱫᱚ ᱱᱟᱦᱟᱜ ᱢᱤᱫ ᱴᱩᱠᱩᱡ ᱥᱮ ᱵᱟᱨ ᱴᱩᱠᱩᱡ ᱚᱱᱟ ᱫᱚ ᱞᱟ ᱞᱟᱜᱟᱣᱟᱭᱟ ᱱᱚᱛᱮ ᱫᱚ ᱚᱝᱠᱟ ᱠᱟᱱᱟ᱾
ᱦᱳᱭ ᱟᱫᱚ ᱤᱧ ᱦᱚᱸ ᱟᱫᱚ ᱟᱞᱮ ᱥᱮᱫ ᱦᱚᱸ ᱚᱱᱟ ᱫᱚ ᱵᱟᱹᱱᱩᱜ ᱟᱠᱟᱫᱟ ᱛᱚ ᱚᱱᱟ ᱵᱮᱞᱮ ᱞᱮᱵᱮᱫ ᱨᱮᱱᱟᱜ ᱠᱟᱛᱷᱟ ᱫᱚ ᱟᱞᱮ ᱥᱮᱫ ᱫᱚ ᱵᱟᱹᱱᱷᱩᱜ ᱟᱠᱟᱫᱟ ᱩᱱᱟᱹᱜ ᱫᱚ᱾
ᱠᱷᱟᱱ ᱜᱮ ᱱᱟᱦᱟᱜ ᱫᱚ ᱡᱚᱛᱚ ᱡᱟᱭᱜᱟ ᱨᱮ ᱡᱚᱛᱚ ᱨᱚᱠᱚᱢ ᱢᱮᱱᱟᱜᱼᱟ᱾